ᱦᱮᱸ
ᱦᱮᱸ, ᱡᱚᱦᱟᱨ ᱜᱮ᱾ ᱱᱟᱯᱟᱭ ᱜᱮᱹᱭᱟ ᱵᱤᱱ?
ᱦᱮᱸ, ᱱᱟᱯᱟᱭ ᱜᱮ᱾
ᱦᱮᱸᱞᱤᱧ ᱱᱟᱯᱟᱭ ᱜᱮ ᱛᱟᱦᱮᱱ ᱢᱟᱵᱚᱱ ᱥᱮ ᱱᱟᱯᱟᱭ ᱜᱮ ᱡᱚᱛᱚ ᱦᱚᱲ ᱵᱚᱱ ᱛᱟᱦᱮᱱ ᱢᱟ᱾ ᱡᱚᱛᱚ ᱠᱚᱜᱮ, ᱚᱱᱟᱜᱮ ᱟᱹᱞᱤᱧ ᱦᱚᱸ ᱪᱟᱸᱫᱚ ᱵᱚᱸᱜᱟ ᱴᱷᱮᱜ ᱞᱤᱧ ᱮᱸᱜ ᱟᱥᱤᱥᱚᱜᱼᱟ᱾
ᱦᱮᱸ᱾
ᱩᱸ, ᱦᱩᱸ᱾ ᱟᱪᱪᱷᱟ, ᱟᱯᱮᱥᱮᱜ ᱫᱚ ᱛᱟᱞᱮ ᱪᱟᱥ ᱠᱚᱫᱚ ᱪᱮᱜ ᱞᱮᱠᱟ, ᱱᱤᱛᱚᱜ ᱦᱩᱲᱩ ᱨᱚᱦᱚᱭ?
ᱟᱭᱨᱤ ᱮᱛᱚᱵᱚᱜᱼᱟ, ᱫᱟᱜ ᱵᱟᱝ ᱡᱟᱞᱟᱨᱮ! ᱟᱨ ᱥᱮᱹᱨᱚᱠᱚᱢ ᱛᱚᱞᱟ ᱦᱚᱸ ᱵᱟᱝ ᱦᱟᱨᱟ ᱟᱠᱟᱱᱟ᱾ ᱟᱫᱚ ᱚᱱᱟᱠ ᱠᱟᱹᱛᱤ ᱫᱚ ᱵᱟᱝ ᱮᱛᱚᱦᱚᱵ ᱟᱠᱟᱱᱟ᱾ ᱚᱱᱛᱮ ᱫᱚ?
ᱟᱞᱮ ᱥᱮᱡ ᱫᱚ ᱦᱟᱸᱜ, ᱚᱱᱠᱟ ᱫᱚ ᱢᱟᱱᱮ ᱢᱟᱱᱮ ᱟᱞᱮ ᱥᱮᱜ ᱫᱚᱦᱟᱸᱜ ᱵᱟᱨ ᱨᱚᱠᱚᱢ ᱪᱟᱥ ᱦᱩᱭᱩᱜᱼᱟ, ᱵᱟᱨ ᱨᱚᱠᱚᱢ ᱢᱟᱱᱮ ᱪᱮᱜ, ᱢᱟᱱᱮ ᱪᱟᱥ ᱫᱚ ᱦᱟᱸᱜ ᱢᱤᱫ ᱨᱚᱠᱚᱢ ᱜᱮ᱾ ᱤᱱᱟᱹ ᱵᱷᱤᱛ- -ᱛᱤᱨ ᱨᱮᱜᱮ ᱴᱤᱜ ᱫᱚ ᱦᱟᱸᱜ ᱵᱟᱹᱫᱽ ᱵᱚᱱ ᱢᱮᱛᱟᱜ ᱠᱟᱱᱟ, ᱢᱤᱫᱴᱤᱜ ᱫᱚ ᱵᱟᱹᱭᱦᱟᱹᱲ ᱵᱚᱱ ᱢᱮᱛᱟᱣᱟᱜ ᱠᱟᱱᱟ, ᱟᱞᱮ ᱥᱮᱫ ᱫᱚ ᱦᱟᱸᱜ ᱢᱮᱛᱟᱣᱟᱜ ᱠᱟᱱᱟᱞᱮ᱾ ᱦᱮᱸ, ᱟᱫᱚ ᱚᱱᱟ ᱵᱟᱹᱭᱦᱟᱹᱲ
ᱜᱷᱩᱴᱩ ᱟᱨ ᱵᱟᱹᱭᱦᱟᱹᱨ᱾
ᱚ-ᱚ ᱮᱠᱴᱩ ᱦᱚᱭᱛ ᱛᱚᱯᱷᱟᱫ ᱛᱟᱵᱚᱱᱟ, ᱡᱟᱠ ᱱᱚᱣᱟ ᱠᱚ ᱠᱟᱛᱷᱟ ᱠᱚ ᱢᱤᱫᱚᱜ ᱛᱟᱵᱚᱱ ᱢᱟ, ᱡᱚᱛᱚ ᱠᱚᱣᱟᱜ ᱜᱮ ᱟᱹᱰᱤ ᱵᱷᱟᱹᱜᱤᱜᱼᱟ ᱟ ᱢᱤᱜ ᱞᱮᱱᱠᱷᱟᱡ, ᱟᱫᱚ ᱟᱞᱮᱥᱮᱜ ᱫᱚ ᱦᱟᱸᱜ ᱡᱟᱦᱟᱸ ᱵᱟᱹᱫᱽ ᱟᱨ ᱟᱯᱮᱥᱮᱜ ᱡᱟᱦᱟᱸ ᱜᱷᱩᱴᱩ, ᱜᱷᱩᱴᱩ ᱠᱚᱫᱚ ᱦᱟᱸᱜ ᱟᱹᱨᱤᱭᱮᱞᱮᱭᱟ, ᱢᱮᱱᱠᱷᱟᱱ ᱡᱟᱦᱟᱸ ᱵᱟᱹᱭᱦᱟᱹᱲ ᱚᱱᱟ ᱠᱚᱫᱚ ᱦᱟᱸᱜ ᱞᱮ ᱪᱟᱥ ᱥᱟᱹᱛᱧᱚᱜ ᱜᱚᱫ ᱟᱠᱟᱫᱟ᱾ ᱦᱩᱸ, ᱟᱞᱮ ᱥᱮᱫ ᱫᱚ ᱦᱟᱸᱜ ᱱᱚᱣᱟ ᱡᱟᱦᱟᱸ ᱟᱡ ᱪᱟᱥ ᱢᱟᱢ, ᱪᱟᱥ ᱢᱟ ᱦᱚᱭᱛᱳ ᱡᱚᱛᱚ ᱦᱚᱲᱜᱮ ᱵᱩᱡᱷᱟᱹᱣ ᱜᱮᱭᱟ ᱚᱠᱛᱚ ᱨᱮᱜᱮ, ᱟᱫᱚ ᱦᱚᱭᱛᱳ ᱱᱚᱣᱟ ᱥᱮᱨᱢᱟ ᱡᱟᱹᱲᱤ ᱠᱚ ᱠᱷᱟᱹᱛᱤᱨ ᱜᱮ ᱵᱟᱝ ᱟᱹᱣᱨᱤ ᱭᱟᱜᱼᱟ, ᱦᱚᱭᱛᱳ ᱟᱯᱮ ᱥᱮᱜ ᱫᱚᱦᱟᱸᱜ! ᱟᱞᱮ ᱥᱮᱜ ᱫᱚ ᱦᱳᱭᱛᱳ ᱞᱚᱜᱚᱱ ᱧᱚᱜ ᱟᱠᱟ ᱛᱮ ᱠᱤᱪᱷᱩ ᱦᱩᱭ ᱧᱚᱜ ᱟᱠᱟᱱᱟ᱾
ᱟ ᱛᱚᱞᱟ ᱠᱚ ᱵᱟᱝ ᱦᱟᱨᱟ ᱠᱟᱱ ᱛᱮ, ᱚᱱᱟ ᱠᱷᱟᱹᱛᱤᱨ ᱵᱟᱝᱠᱚ ᱨᱚᱦᱚᱭ ᱠᱟᱫᱟ! ᱟᱫᱚ ᱡᱮ ᱯᱮᱱᱮ ᱡᱮ-ᱡᱮᱢᱚᱱᱟᱜ ᱫᱚ ᱛᱚᱞᱟ ᱦᱟᱨᱟ ᱟᱠᱟᱱ ᱠᱷᱟᱱ ᱟᱫᱚ ᱢᱤᱱᱤ ᱠᱚᱛᱮ, ᱥᱮᱞᱚ ᱠᱚᱛᱮ ᱠᱚ, ᱞᱚᱥᱚᱜ ᱠᱟᱛᱮᱜ ᱠᱚ ᱨᱚᱦᱚᱭᱮᱫᱟ᱾
ᱳ-ᱳ-ᱳ᱾ ᱟ ᱟᱞᱮ ᱥᱮᱡ ᱫᱚ, ᱚᱱᱟ ᱠᱚᱫᱚ, ᱥᱮᱞᱚ ᱠᱚᱫᱚ, ᱦᱟᱸᱜ ᱪᱮᱫᱟᱜ ᱵᱟᱹᱱᱩᱜᱼᱟ, ᱦᱚᱭ ᱛᱚ ᱱᱚᱛᱮᱨᱮ ᱠᱤᱷᱩ ᱠᱷᱮᱛ ᱢᱮᱱᱟᱜᱼᱟ, ᱦᱟᱱᱛᱮ ᱧᱚᱜ ᱨᱮ ᱠᱤᱪᱷᱩ ᱠᱷᱮᱛ ᱢᱮᱱᱟᱜᱼᱟ, ᱦᱟᱱᱛᱮ ᱨᱮ ᱠᱤᱪᱷᱩ ᱠᱷᱮᱛ ᱢᱮᱱᱟᱜᱼᱟ, ᱦᱳᱭᱛᱚ ᱩᱱᱟᱹᱜ ᱥᱟᱺᱜᱤᱱ ᱛᱮᱦᱚᱸ ᱱᱚᱜᱼᱚ ᱱᱟ ᱛᱮᱛᱚᱦᱟᱸᱜ ᱪᱟᱥ ᱥᱚᱢᱵᱷᱚᱵᱽ ᱵᱟᱝ ᱠᱟᱱᱟ᱾ ᱮᱸ ᱟᱫᱚ ᱚᱱᱟᱛᱮᱦᱟᱸᱜ ᱚᱝ- -ᱠᱟ ᱫᱚ ᱵᱟᱱᱩᱜᱼᱟ᱾ ᱛᱟᱯᱚᱨᱮ ᱟᱞᱮ ᱥᱮᱫ ᱫᱚ ᱦᱟᱸᱜ ᱚᱝᱠᱟ ᱵᱤᱨ ᱫᱤᱥᱚᱢ ᱠᱟᱱᱟ, ᱢᱮᱱᱠᱷᱟᱱ ᱞᱮᱵᱮᱞ ᱡᱟᱭᱜᱟ ᱛᱚ ᱵᱟᱝ ᱠᱟᱱᱟ᱾ ᱛᱟᱞᱮ ᱚᱱᱟ ᱠᱚᱛᱮ ᱯᱟᱭᱤᱯ-ᱯᱷᱟᱭᱤᱯ ᱠᱚᱨᱮ ᱱᱟᱜ ᱦᱚᱸ ᱠᱤᱪᱷᱩ ᱥᱚᱢᱚᱥᱥᱟ ᱢᱮᱱᱟᱜᱼᱟ, ᱤᱫᱤ ᱠᱚᱛᱮ ᱦᱚᱸ!
ᱚ ᱵᱤᱨ ᱫᱚ, ᱵᱤᱨ ᱢᱮᱝᱠᱷᱟᱱ ᱫᱚ ᱢᱟᱱᱮ ᱡᱟᱭᱜᱟ ᱫᱚ ᱵᱟᱭ ᱥᱚᱢᱟᱱᱟ, ᱩᱪᱩ ᱰᱷᱟᱹᱞᱩ ᱜᱮᱭᱟ!
ᱞᱟᱹᱜᱤᱜ ᱡᱟᱭᱜᱟ ᱦᱚᱸ ᱢᱮᱱᱟᱜ ᱜᱮᱭᱟ, ᱢᱳᱴᱟᱢᱩᱴᱤ ᱴᱷᱤᱠ ᱜᱮᱭᱟ ᱟᱨ ᱵᱤᱨ ᱦᱚᱸ, ᱵᱤᱨ ᱠᱚᱦᱚᱸ ᱚᱱᱠᱟ ᱫᱚ ᱢᱮᱱᱟᱜᱼᱟ ᱦᱟᱸᱜ᱾
ᱱᱚᱛᱮ ᱫᱚ ᱥᱚᱢᱟ, ᱥᱚᱢᱚᱛᱚᱞ ᱡᱟᱭᱜᱟ ᱠᱟᱱᱟ᱾
ᱚ-ᱚ, ᱦᱮᱸ ᱚᱱᱟ ᱫᱚ ᱴᱷᱤᱠᱚᱜ ᱜᱮᱭᱟ ᱟᱨ ᱛᱟᱯᱚᱨᱮ ᱟᱞᱮᱭᱟᱜ ᱦᱟᱸᱜ ᱚᱝᱠᱟ ᱢᱟᱱᱮ ᱡᱟᱦᱟᱸ ᱛᱤᱱᱟᱹᱜ ᱚᱝᱠᱟ ᱡᱟᱭᱜᱟ ᱵᱟᱹᱱᱩᱜ ᱛᱟᱞᱮ, ᱚᱱᱟ ᱠᱷᱚᱱ ᱫᱚ, ᱡᱟᱹᱥᱛᱤ ᱫᱚ ᱵᱤᱨ ᱜᱮᱦᱟᱸᱜ ᱢᱮᱱᱟᱜᱼᱟ᱾ ᱵᱤᱨ ᱛᱮᱜᱮ ᱦᱳᱭᱛᱳ, ᱟᱹᱰᱤ ᱜᱟᱱ ᱡᱟᱭᱜᱟᱭ ᱮᱥᱮᱫ ᱟᱠᱟᱫᱟᱭ ᱟᱞᱮᱥᱮᱫ ᱫᱚ! ᱛᱚ ᱡᱟᱦᱟᱸ ᱩᱰᱟᱹᱝ ᱜᱮ ᱟᱞᱮᱭᱟᱜ ᱫᱚ ᱡᱟᱭᱜᱟ ᱢᱮᱱᱟᱜᱼᱟ, ᱤᱱᱟᱹ ᱠᱚᱛᱚ ᱵᱤᱨ ᱨᱮᱱᱟᱜ ᱡᱟᱦᱟᱸ ᱫᱟᱜ ᱚᱝᱠᱟ ᱞᱤᱸᱜᱤ ᱟᱬᱜᱚᱱᱟ ᱥᱮ ᱫᱟᱜ ᱞᱮᱠᱷᱟᱡ, ᱚᱱᱟ ᱫᱟᱜ ᱠᱚᱛᱮ ᱜᱮᱹ ᱪᱟᱥ ᱫᱚ ᱦᱩᱭᱩᱜᱼᱟ, ᱦᱩᱭ ᱫᱚ᱾
ᱟᱪᱪᱷᱟ ᱟᱪᱪᱷᱟ ᱱᱚ-ᱜᱚᱭ ᱡᱮᱵᱤᱱ ᱞᱟᱹᱭ ᱠᱮᱫᱟ ᱟᱯᱮᱥᱮ ᱥᱚᱢᱚᱛᱚᱞ ᱡᱟᱭᱜᱟ ᱟᱨ ᱟᱞᱮᱥᱮᱫ ᱫᱚ ᱵᱤᱨ ᱡᱟᱭᱜᱟ ᱦᱮᱸ ᱥᱮ ᱟᱯᱮ ᱥᱮᱫ ᱫᱚ ᱵᱤᱨ ᱠᱚᱨᱮ ᱟᱥᱟ ᱠᱚᱨᱤ ᱵᱟᱹᱱᱩᱜ-ᱟ? ᱦᱮᱸ
ᱢᱮᱱᱟᱜᱼᱟ ᱥᱚᱢ ᱥᱚᱢᱟᱱ ᱦᱮᱸ ᱥᱚᱢᱟᱛᱚᱞ ᱡᱟᱭᱜᱟ ᱨᱮ ᱚᱱᱟ ᱵᱤᱨ ᱠᱚᱦᱚᱸ ᱡᱟᱦᱟᱸ ᱵᱤᱨ ᱥᱚᱢᱟᱱ ᱜᱮ ᱾
ᱦᱮᱸ ᱟᱪᱪᱷᱟ, ᱟᱹᱵᱤᱱ ᱫᱚ ᱵᱤᱨ ᱫᱤᱥᱚᱢ ᱵᱤᱱ ᱠᱩᱥᱤᱭᱟᱜ-ᱟ ᱥᱮ ᱚᱱᱠᱟ ᱚᱱᱠᱟ ᱵᱤᱱᱟᱹ ᱴᱟᱺᱰᱤ ᱫᱤᱥᱚᱢ ᱵᱤᱱ ᱠᱩᱥᱤᱭᱟᱜ-ᱟ?
ᱟᱸ ᱵᱤᱨ ᱜᱮ ᱾
ᱵᱤᱨ ᱜᱮ?
ᱟᱫᱚ ᱞᱟᱹᱭ ᱦᱩᱭᱩᱜ ᱠᱟᱱᱟ ᱡᱟᱦᱟᱸᱭ ᱡᱟᱦᱟᱸ ᱫᱤᱥᱚᱢ ᱛᱟᱭ ᱡᱟᱱᱟᱢ ᱫᱤᱥᱚᱢ ᱩᱱᱤ ᱢᱟ ᱚᱱᱟ ᱫᱤᱥᱚᱢ ᱜᱮᱭ ᱠᱩᱥᱤᱭᱟᱜ-ᱟᱭ ᱥᱮ ᱾
ᱦᱮᱸ ᱦᱮᱸ ᱦᱮᱸ ᱦᱮᱸ ᱾ ᱟᱫᱚ ᱦᱮᱸᱴ ᱚᱱᱟ ᱦᱚᱸ ᱴᱷᱤᱠ ᱜᱮᱵᱤᱱ ᱞᱟᱹᱭᱫᱟ ᱴᱷᱤᱠ ᱫᱚ ᱡᱟᱦᱟᱸ ᱦᱚᱭᱛᱚ ᱡᱟᱦᱟᱸ ᱨᱮᱜᱮ ᱵᱤᱱ ᱡᱟᱱᱟᱢ ᱠᱟᱱᱟ ᱚᱸᱰᱮ ᱫᱚ ᱡᱟᱦᱟᱸ ᱞᱮᱠᱟᱱ ᱜᱮ ᱫᱤᱥᱚᱢ ᱫᱚ ᱦᱮᱸ ᱥᱮ ᱡᱩᱫᱤ ᱫᱟᱜ ᱜᱮ ᱵᱟᱹᱱᱩᱜ-ᱟ ᱩᱱ ᱫᱚ ᱚᱸᱰᱮ ᱜᱮ ᱠᱩᱥᱤ ᱫᱚ ᱦᱮᱸ ᱥᱮ ᱵᱟᱝ, ᱦᱢ ᱦᱢ ᱦᱢ ᱦᱮᱸ ᱾ ᱡᱟᱦᱟᱸᱨᱮ ᱵᱩᱠᱟᱹ ᱠᱚ ᱠᱩ ᱛᱳᱯ ᱯᱟ ᱛᱚᱯᱟᱣ ᱟᱠᱟᱫ ᱛᱟᱵᱚᱱ ᱚᱸᱰᱮ ᱜᱮ ᱚᱸᱰᱮᱭᱟᱜ ᱜᱮ ᱢᱟᱱᱮ ᱚᱸᱰᱮ ᱠᱷᱚᱱ ᱵᱮᱥ ᱡᱟᱭᱜᱟ ᱫᱚ ᱚᱠᱟ ᱨᱮᱦᱚᱸ ᱵᱟᱹᱱᱩᱜ-ᱟ᱾
ᱵᱟᱱᱩᱜ ᱟᱹᱱᱤᱡ ᱾
ᱛᱳ ᱚᱱᱮ ᱚᱲᱟᱜ ᱡᱩᱫᱤ ᱨᱟᱹᱯᱩᱫ ᱜᱮᱛᱟᱵᱮᱱᱟ ᱛᱚ ᱚᱸᱰᱮ ᱚᱱᱟ ᱚᱱᱟ ᱚᱱᱟ ᱩᱢᱩᱞ ᱠᱷᱚᱱ ᱟᱜ ᱟᱨ ᱵᱮᱥ ᱩᱢᱩᱞ ᱫᱚ ᱵᱟᱹᱱᱩᱜ-ᱟ᱾ ᱦᱮᱸ ᱟᱨ ᱡᱟᱦᱟᱸ ᱨᱮᱜᱮ ᱵᱮᱱ ᱛᱟᱦᱮᱸᱱ ᱡᱟᱦᱟᱸ ᱱᱚᱣᱟ ᱟᱵᱚ ᱫᱤᱥᱚᱢ ᱠᱷᱚᱡ ᱵᱟᱦᱨᱮ ᱨᱮᱵᱚᱱ ᱛᱟᱦᱮ ᱛᱟᱦᱮᱱ ᱡᱩᱫᱤ ᱵᱚᱱ ᱛᱟᱦᱮᱸᱱᱟ ᱥᱮ ᱱᱚᱣᱟ ᱫᱤᱥᱚᱢ ᱠᱷᱚᱱ ᱵᱟᱭᱨᱮ ᱛᱟᱹᱣ ᱚᱱᱟ ᱡᱟᱦᱟᱸᱨᱮ ᱵᱩᱠᱟᱹ ᱠᱚ ᱛᱚᱯᱟᱣ ᱠᱟᱜ ᱛᱟᱵᱤᱱᱟ ᱥᱮ ᱚᱸᱰᱮ ᱫᱚ ᱦᱤᱡᱩᱜ ᱫᱚ ᱢᱤᱫ ᱫᱷᱟᱣ ᱫᱚ ᱵᱩᱡᱷᱟᱹᱣ ᱵᱤᱱ ᱜᱮ ᱾
ᱟᱨ ᱡᱚᱛᱚ ᱦᱟᱸᱰᱮ ᱛᱟᱦᱮᱸ ᱠᱟᱛᱮᱜ ᱢᱚᱸᱡᱽ ᱢᱚᱸᱡᱽ ᱡᱚᱢᱛᱮ ᱨᱮᱦᱚᱸ ᱱᱚᱸᱰᱮ ᱫᱚ ᱢᱟᱱᱮ ᱥᱮᱥ ᱢᱟᱱᱮ ᱥᱟᱱᱛᱤ ᱵᱩᱡᱷᱟᱹᱜ-ᱟ ᱾
ᱦᱮᱸ ᱦᱮᱸ᱾
ᱡᱟᱦᱟᱱᱟᱜ ᱵᱷᱤᱴᱟᱹ ᱡᱟᱦᱟᱸ ᱠᱚᱜᱮ ᱾
ᱦᱮᱸ ᱵᱩᱠᱟᱹ ᱛᱚᱯᱟ ᱫᱩᱯᱟᱹ
ᱚᱱᱛᱮ ᱫᱚ ᱪᱮᱫ ᱪᱮᱫ ᱫᱟᱨᱮ ᱠᱚ ᱦᱮᱱᱟᱜ-ᱟ?
ᱟᱞᱮ ᱥᱮᱫ ᱫᱚ ᱦᱟᱸᱜ ᱚᱱᱠᱟ ᱫᱚ ᱢᱟᱱᱮ ᱡᱟᱦᱟᱸ ᱵᱤᱨ ᱨᱮᱫᱚ ᱡᱟᱹᱱᱤᱡ ᱟᱹᱰᱤ ᱠᱤᱪᱷᱩ ᱜᱮ ᱫᱟᱨᱮ ᱢᱮᱱᱟᱜ-ᱟ, ᱢᱮᱱᱠᱷᱟᱱ ᱟᱹᱞᱤᱧ ᱦᱚᱸ ᱡᱚᱛᱚ ᱛᱚ ᱫᱟᱨᱮ ᱵᱟᱹᱞᱤᱧ ᱫᱟᱬᱟ ᱯᱩᱨᱟᱹᱣ ᱟᱠᱟᱫᱟ ᱾ᱚᱱᱠᱟ ᱟᱨ ᱛᱟᱯᱚᱨᱮ ᱟᱹᱞᱤᱧ ᱦᱮᱸ ᱟᱹᱰᱤ ᱟᱹᱰᱤ ᱜᱟᱱ ᱜᱮ ᱫᱟᱨᱮ ᱢᱮᱱᱟᱜ-ᱟ, ᱟᱹᱞᱤᱧ ᱦᱚᱸ ᱵᱤᱨ ᱥᱮᱫ ᱪᱟᱞᱟᱜ ᱫᱚ ᱵᱚᱛᱚᱨ ᱠᱤᱪᱷᱩ ᱞᱤᱧ ᱵᱩᱡᱷᱟᱹᱣᱟ᱾
ᱦᱮᱸ ᱦᱮᱸ ᱟᱨ ᱛᱟᱦᱚᱞᱮ ᱚᱱᱟ ᱵᱤᱨᱴᱟᱜ ᱫᱚ ᱟᱹᱰᱤ ᱤᱭᱟᱹ ᱜᱮ ᱵᱚᱨᱚ ᱜᱮᱭᱟ?
ᱦᱮᱸ ᱦᱮᱸ᱾ ᱟᱨ ᱛᱟᱨᱯᱚᱨᱮ ᱩᱱᱟᱹᱜ ᱵᱤᱨ ᱥᱮᱫ ᱦᱚᱸ ᱵᱟᱹᱞᱤᱧ ᱥᱮᱱᱚᱜ-ᱟ ᱟᱹᱞᱤᱧ ᱫᱚ ᱦᱟᱸᱜ ᱚᱱᱠᱟ, ᱟᱨ ᱱᱮᱛᱟᱨ ᱢᱟ ᱚᱱᱠᱟ ᱢᱟᱱᱮ ᱵᱤᱨ ᱠᱷᱚᱡ ᱦᱚᱸ ᱟᱞᱮᱜ ᱠᱟᱴ ᱟᱹᱜᱩ ᱠᱟᱛᱮ ᱢᱟ ᱵᱟᱞᱮ ᱤᱥᱤᱱ ᱫᱟ ᱥᱮ ᱩᱛᱩ ᱫᱟᱠᱟ ᱱᱚᱝᱠᱟ ᱱᱮᱛᱟᱨ ᱫᱚ ᱦᱟᱸᱜ ᱚᱱᱟ ᱜᱮᱥ ᱛᱮᱜᱮᱞᱮ ᱤᱥᱤᱱ ᱧᱚᱜ ᱫᱟ ᱡᱟᱦᱟᱸ ᱵᱟᱡᱟᱨ ᱠᱚᱨᱮ ᱧᱟᱢᱚᱜ ᱠᱟᱱ᱾ ᱦᱢ ᱾
ᱛᱚ ᱞᱟᱹᱴᱷᱩ ᱢᱟ ᱞᱟᱹᱴᱷᱩ ᱜᱮᱭᱟ ᱱᱚᱛᱮ ᱦᱚᱸ ᱞᱟᱹᱴᱷᱩ ᱫᱚ ᱞᱟᱹᱴᱷᱩ ᱜᱮᱭᱟ᱾
ᱦᱢ᱾
ᱟᱫᱚ ᱢᱮᱱ ᱜᱟᱱᱚᱜ-ᱟ ᱫᱚᱢᱮ ᱦᱩᱰᱤᱧ ᱴᱚᱯᱨᱟ ᱠᱚ ᱞᱮᱠᱟ ᱦᱚᱸ ᱢᱮᱱᱟᱜ-ᱟ, ᱟᱫᱚ ᱟᱞᱮ ᱫᱚ ᱥᱟᱦᱟᱱ ᱥᱮᱸᱜᱮᱞ ᱠᱚᱫᱚ ᱵᱤᱨ ᱠᱷᱚᱱᱟᱜ ᱜᱮᱞᱮ ᱟᱹᱜᱩᱭᱟ ᱟᱫᱚ ᱥᱮᱨᱚᱠ ᱩᱱᱫᱚ ᱵᱚᱛᱚᱨ ᱞᱮᱠᱟ ᱫᱚ ᱪᱮᱫ ᱦᱚᱸ ᱵᱟᱝ ᱠᱟᱱᱟ ᱟᱨᱠᱤ ᱥᱚᱢᱚᱛᱚᱞ ᱡᱟᱭᱜᱟ, ᱛᱚ ᱡᱟᱦᱟᱸ ᱛᱤᱱᱟᱹᱜ ᱦᱮᱸ ᱡᱮ ᱡᱩᱫᱤ, ᱦᱟᱹᱛᱤ ᱛᱟᱱᱟᱜ ᱡᱩᱫᱤᱢ ᱤᱭᱟᱹ ᱧᱮᱞ ᱵᱤᱨᱮᱢ ᱪᱟᱜ-ᱟ ᱦᱟᱹᱛᱤ ᱛᱟᱱᱟᱜ ᱦᱚᱸ ᱡᱩᱫᱤ ᱥᱟᱺᱜᱤᱧᱚᱜ ᱨᱮ ᱦᱮᱱᱟᱭᱟ, ᱩᱱᱤ ᱦᱸᱚᱢ ᱫᱤᱥᱟᱹᱭ- ᱭᱟ᱾ ᱟᱫᱚ ᱥᱚᱢᱟᱱ ᱡᱟᱭᱜᱟ ᱛᱚ ᱫᱤᱥᱟᱹᱭ ᱜᱮᱭᱟᱢ ᱛᱚ ᱨᱩᱣᱟᱹᱨ ᱦᱮᱜ ᱱᱟ ᱟᱨ, ᱡᱚ ᱧᱟᱢᱚᱜ ᱜᱮᱭᱟ ᱱᱮᱛᱟᱨ ᱫᱚ ᱥᱳᱥᱟᱞ ᱢᱤᱰᱤᱭᱟ ᱡᱩᱜᱽ, ᱛᱚ ᱡᱩᱫᱤ ᱮᱴᱟᱜ ᱯᱟᱦᱟᱴᱟ ᱠᱷᱚᱱᱟᱜ ᱱᱚᱣᱟ ᱵᱤᱨ, ᱛᱮᱠᱚ ᱵᱚᱞᱚᱭᱮᱱᱟ ᱮᱴᱟᱜ ᱵᱤᱨ ᱠᱷᱚᱱ ᱚᱱᱟ ᱦᱚᱸ ᱵᱩᱡᱽ ᱧᱟᱢᱚᱜᱼᱟ ᱚᱱᱟ ᱚᱠᱛᱚ ᱫᱚ ᱦᱚᱭᱛᱚ ᱵᱤᱨ ᱵᱟᱢ ᱪᱟᱞᱟᱣᱱᱟ᱾ ᱟᱨ ᱥᱟᱨᱟ ᱥᱟᱨᱟ ᱜᱷᱟᱹᱲᱤᱜ ᱫᱚ ᱚᱱᱟ ᱵᱤᱨ ᱨᱮ ᱫᱚ ᱦᱟᱹᱛᱤ ᱵᱟᱠᱚ ᱛᱟᱦᱮᱸᱱᱟ,
ᱦᱩᱸ ᱦᱩᱸ ᱦᱩᱸ᱾
ᱛᱟᱦᱚᱞᱮ ᱚᱱᱟ ᱵᱤᱨ ᱨᱮᱫᱚ ᱪᱤᱞᱤ ᱪᱤᱞᱤ ᱦᱮᱱᱟᱜ ᱠᱚᱣᱟ?
ᱦᱮᱸ ᱟᱞᱮ ᱥᱮᱫ ᱫᱚ ᱦᱟᱸᱜ ᱱᱚᱝᱠᱟ ᱦᱟᱹᱛᱤ ᱠᱚᱫᱚ ᱦᱤᱡᱩᱜ ᱜᱮᱭᱟ ᱠᱚ᱾
ᱦᱮᱸ ᱦᱟᱹᱛᱤ ᱠᱚᱫᱚ ᱚᱱᱠᱟ ᱛᱟᱹᱨᱩᱵ ᱠᱚ ᱵᱟᱱᱟ ᱠᱚᱫᱚ ᱵᱟᱹᱱᱩᱜ ᱠᱚᱣᱟ ᱚᱱᱠᱟ ᱦᱟᱹᱛᱤ ᱠᱚᱫᱚ ᱠᱚ ᱦᱤᱡᱩᱜ ᱜᱮᱭᱟ᱾ ᱟᱸ ᱦᱩᱲᱩ ᱠᱚᱠᱚ ᱡᱚᱢ ᱧᱚᱜ ᱜᱮᱭᱟ ᱠᱟᱹᱴᱤᱜ ᱫᱚ ᱦᱟᱹᱛᱤ ᱠᱚᱦᱚᱸ, ᱟᱨ ᱮᱸ ᱦᱟᱹᱛᱤ ᱦᱚᱸ ᱚᱱᱠᱟ ᱢᱤᱫ ᱵᱟᱨ ᱫᱷᱟᱣ ᱧᱮᱞ ᱧᱟᱢ ᱞᱮᱠᱷᱟᱭ, ᱢᱟᱱᱮ ᱢᱚᱱᱮ ᱡᱤᱣᱤ ᱦᱚᱸ ᱠᱟᱹᱴᱤᱜ ᱵᱮᱥ ᱧᱚᱜ ᱟᱹᱭᱠᱟᱹᱜᱼᱟ ᱡᱮ ᱵᱟᱝᱢᱟ ᱱᱚᱣᱟ ᱵᱤᱨ ᱦᱟᱹᱛᱤ ᱠᱚ ᱢᱮᱱᱟᱜ ᱠᱚᱣᱟ᱾ ᱦᱮᱸ ᱦᱮᱸ ᱦᱮᱸ ᱵᱚᱛᱚᱨ ᱦᱚᱸ ᱵᱚᱛᱚᱨ ᱵᱩᱡᱷᱟᱹᱜ ᱨᱮᱦᱚᱸ ᱡᱟᱦᱟᱸ, ᱛᱤᱱᱟᱹᱜ ᱵᱚᱛᱚᱨ ᱵᱩᱡᱷᱟᱹᱜ ᱚᱱᱟ ᱠᱷᱚᱭ ᱨᱟᱹᱥᱠᱟᱹ ᱦᱚᱸ ᱟᱨᱚ ᱵᱩᱡᱷᱟᱹᱜᱼᱟ ᱰᱷᱮᱨ᱾
ᱟᱨ ᱟᱞᱮ ᱢᱟ ᱱᱚᱛᱮ ᱢᱟ ᱦᱟᱹᱛᱤᱧ ᱧᱮᱞ ᱵᱟᱹᱥᱠᱟᱹ ᱞᱟᱹᱜᱤᱫ ᱵᱟᱠᱚ ᱪᱟᱞᱟᱜ ᱜᱮᱭᱟ ᱡᱮ ᱛᱤᱨᱮ ᱦᱟᱹᱛᱤ ᱠᱚ ᱦᱮᱜ ᱟᱠᱟᱱᱟ, ᱢᱤᱫ ᱤᱧ ᱧᱮᱞᱮ ᱢᱤᱫᱴᱟᱝ ᱪᱮᱫ ᱪᱚᱝ ᱢᱤᱫᱴᱟᱝ ᱩᱱᱠᱩ ᱥᱟᱞᱟᱜ ᱢᱤᱫᱴᱟᱝ ᱥᱟᱹᱜᱟᱹᱭ ᱢᱮᱱᱟᱜ,
ᱦᱩᱸ ᱦᱩᱸ ᱟᱨ, ᱚᱱᱠᱟ ᱫᱚ ᱦᱟᱸᱜ ᱠᱟᱱᱴᱷᱟᱲ ᱫᱟᱨᱮ ᱠᱚ ᱟᱞᱮ ᱟᱹᱛᱩ ᱠᱚᱨᱮ ᱫᱚ ᱦᱟᱸᱜ ᱚᱱᱠᱟ ᱢᱮᱱᱟᱜᱼᱟ ᱟᱹᱰᱤ ᱟᱹᱰᱤ ᱡᱟᱹᱥᱛᱤ ᱜᱮᱭᱟ ᱟᱫᱚ, ᱚᱠᱟ ᱦᱤᱨᱤᱧᱚᱜ ᱞᱮᱜᱮᱭᱟᱠᱚ ᱚᱱᱠᱟ ᱚᱲᱟᱜ ᱥᱩᱨ ᱠᱚᱨᱮ ᱦᱚᱸ ᱦᱟᱹᱛᱤ ᱠᱚᱫᱚ ᱚᱱᱠᱟ ᱫᱚ ᱦᱟᱸᱜ᱾
ᱦᱤᱡᱩᱜ ᱜᱮᱭᱟ ᱠᱚ ᱱᱚᱛᱮ ᱦᱚᱸ᱾
ᱦᱩᱸ
ᱟᱨ ᱛᱟᱦᱞᱮ ᱩᱫ ᱯᱷᱩᱴᱠᱟᱹ ᱠᱚ,
ᱦᱮᱸ ᱦᱮᱸ᱾ ᱩᱫ ᱯᱩᱴᱠᱟᱹ ᱡᱩᱫᱤᱵᱤᱱ ᱞᱟᱹᱭ ᱠᱷᱟᱱ ᱫᱚ ᱚᱱᱠᱟ ᱫᱚ ᱚᱱᱠᱟ ᱡᱩᱫᱤ ᱵᱩᱨᱩ ᱵᱤᱱ ᱥᱮᱱ ᱥᱮᱱ ᱜᱚᱫᱚᱜᱼᱟ ᱚᱱᱠᱟ ᱡᱩᱫᱤ, ᱚᱱᱠᱟ ᱫᱩ ᱛᱤᱱ ᱜᱷᱚᱱᱴᱟ ᱵᱮᱱ ᱛᱟᱦᱮᱸᱱ ᱠᱷᱟᱱ ᱫᱚ ᱚᱱᱠᱟ ᱫᱚ ᱦᱟᱸᱜ ᱠᱟ ᱵᱟᱨ ᱡᱷᱚᱞᱟ ᱯᱮ ᱡᱷᱚᱞᱟ ᱵᱮᱱ ᱦᱟᱞᱟᱝ ᱜᱚᱫ ᱠᱚᱣᱟ᱾
ᱟᱨ ᱱᱚᱣᱟ ᱦᱚᱸ ᱛᱟᱨᱯᱚᱨᱮ ᱱᱚᱣᱟ ᱠᱚᱫᱚ ᱦᱟᱸᱜ ᱚᱠᱛᱚ ᱨᱮᱜᱮ ᱛᱚ,
ᱦᱮᱸ ᱦᱮᱸ ᱥᱤᱡᱤᱱ ᱨᱮ᱾
ᱦᱮᱸ ᱥᱤᱡᱮᱱ ᱨᱮᱜᱮ ᱟᱫᱚ, ᱛᱟᱨᱯᱚᱨᱮ ᱵᱤᱨ ᱫᱤᱥᱚᱢ ᱨᱮᱱ ᱦᱚᱲᱟᱜ ᱫᱚ ᱦᱟᱸᱜ ᱚᱱᱠᱟ ᱨᱳᱡᱽᱜᱟᱨ ᱯᱚᱱᱛᱷᱟ ᱠᱚᱫᱚ ᱵᱟᱝ ᱛᱟᱦᱮᱸᱱᱟ ᱛᱚ ᱚᱱᱟ ᱩᱫ ᱯᱩᱴᱠᱟᱹ ᱥᱟᱠᱟᱢ ᱫᱟᱹᱛᱟᱹᱱᱤ ᱥᱟᱠ, ᱠᱟᱢ ᱥᱟᱦᱟᱱ ᱠᱚᱛᱮ ᱜᱮ ᱛᱚ ᱦᱟᱸᱜ ᱵᱚᱱ ᱨᱚᱡᱽᱜᱟᱨ ᱧᱚᱜᱟ ᱵᱟᱪᱠᱚᱢ ᱯᱷᱟᱪᱠᱚᱢ ᱠᱚ ᱛᱟᱦᱮᱸᱱᱟ᱾ ᱦᱮᱸ ᱦᱮᱸ ᱟᱫᱚ ᱚᱱᱟ ᱠᱚᱛᱮ ᱜᱮ ᱟᱞᱮᱭᱟᱜ ᱨᱳᱡᱽᱜᱟᱨ ᱠᱚᱨᱮᱱᱟᱜ ᱫᱚ ᱩᱱᱟᱹᱜ ᱥᱚᱢᱚᱭᱥᱟ ᱫᱚ ᱵᱟᱝ ᱦᱩᱭᱩᱜᱼᱟ᱾ ᱚᱱᱟ ᱠᱚᱜᱮ ᱡᱩᱫᱤ ᱯᱩᱭᱥᱟᱹ ᱠᱚ ᱚᱲᱟᱜ ᱨᱮ ᱵᱟᱝ ᱵᱟᱱᱚᱜᱼᱟ ᱛᱟᱦᱚᱞᱮ ᱵᱤᱨ ᱥᱮᱫ ᱥᱮᱱ ᱠᱟᱛᱮ ᱯᱩᱴᱠᱟᱹ ᱠᱚ ᱦᱟᱞᱟᱝ ᱟᱹᱜᱩ ᱠᱟᱜ ᱜᱮ ᱵᱟᱡᱟᱨ, ᱠᱚᱨᱮ ᱤᱫᱤ ᱞᱮᱠᱚ ᱠᱷᱟᱭ ᱦᱟᱸᱜ ᱚᱱᱠᱟ ᱫᱚ ᱥᱩᱱᱩᱢ ᱵᱩᱞᱩᱝ ᱫᱚ ᱦᱩᱭ ᱧᱚᱜᱚᱜᱼᱟ᱾
ᱦᱮᱸ ᱛᱚ ᱟᱫᱚ ᱡᱮᱢᱚᱱ ᱡᱟᱦᱟᱸᱭ ᱡᱚᱢ ᱦᱚᱲ ᱫᱚ ᱵᱟᱡᱟᱨ ᱨᱮᱢᱟ ᱚᱠᱟᱨᱮ ᱧᱟᱢᱟ ᱵᱤᱨ ᱛᱮ ᱥᱟᱺᱜᱤᱧ ᱜᱮᱭᱟ ᱟᱫᱚ ᱮᱱᱠᱷᱟᱱ ᱠᱤᱨᱤᱧ ᱠᱟᱛᱮᱫ ᱫᱚ, ᱠᱚ ᱡᱚᱢ ᱠᱚᱜᱮᱭᱟ᱾
ᱦᱮᱸ ᱦᱮᱸ
ᱚ ᱛᱟᱦᱚᱞᱮ ᱚᱱᱮ ᱥᱟᱨᱡᱚᱢ ᱫᱟᱨᱮ ᱠᱚᱫᱚ ᱢᱮᱱᱟᱜᱼᱟᱥᱮ ᱵᱟᱹᱱᱩᱜ?
ᱦᱮᱸ ᱥᱟᱨᱡᱚᱢ ᱥᱟᱨᱡᱚᱢ ᱫᱟᱨᱮ ᱫᱚ ᱟᱹᱰᱤ ᱡᱳᱨ ᱢᱮᱱᱟᱜᱼᱟ᱾ ᱟᱞᱮᱭᱟᱜ ᱡᱟᱸᱦᱟ ᱚᱲᱟᱜ ᱫᱩᱣᱟᱹᱨ ᱠᱚᱫᱚ᱾ ᱢᱟᱱᱮ ᱥᱟᱨᱡᱚᱢ ᱥᱟᱦᱟᱱ ᱥᱟᱨᱡᱚᱢ ᱠᱟᱴ ᱨᱮᱱᱟᱜ ᱜᱮ ᱚᱱᱠᱟ ᱚᱲᱟᱜ ᱫᱩᱣᱟᱹᱨ ᱠᱚᱫᱚ ᱡᱚᱛᱚ ᱜᱮ ᱛᱟᱦᱮᱸᱱᱟ᱾
ᱚ ᱚᱱᱛᱮᱱᱟᱜ ᱚᱲᱟᱜ ᱫᱩᱣᱟᱹᱨ ᱫᱚ ᱦᱟᱥᱟ ᱛᱮ ᱫᱚ ᱵᱟᱝᱠᱚ ᱵᱮᱼᱼ
ᱦᱮᱸ ᱵᱟᱝᱜᱮ ᱦᱟᱥᱟ ᱫᱚ ᱦᱟᱥᱟ ᱛᱮᱜᱮ ᱦᱟᱥᱟ ᱨᱮᱦᱚᱸ ᱛᱚ ᱟᱨᱚ ᱥᱮᱱᱮᱨ ᱠᱚ ᱛᱟᱸᱦᱮᱱᱟ ᱛᱚ᱾ ᱡᱟᱸᱦᱟ ᱦᱳᱭᱛᱳ ᱡᱟᱸᱦᱟᱱᱟᱜ ᱪᱮᱛᱟᱱ ᱨᱮᱵᱤᱱ ᱞᱟᱫᱮᱭ ᱥᱮ ᱚᱱᱮ᱾ ᱚᱠᱚᱭ ᱱᱮᱛᱟᱨ ᱫᱚ ᱮᱰᱵᱮᱥᱴᱟᱨ ᱴᱤᱱᱟᱹ ᱯᱷᱤᱱᱟᱹ ᱠᱷᱟᱯᱨᱟ ᱠᱚ ᱛᱟᱦᱮᱸᱱ ᱠᱟᱱ ᱛᱟᱦᱮᱸᱱᱟ ᱯᱟᱹᱦᱤᱞ ᱫᱚ᱾ ᱦᱮᱸ ᱟᱫᱚ ᱱᱮᱛᱟᱨ ᱫᱚ᱾ ᱦᱮᱸ ᱱᱮᱛᱟᱨ ᱫᱚ ᱠᱷᱟᱯᱨᱟ ᱠᱚᱫᱚ ᱩᱱᱟᱹᱜ ᱵᱟᱹᱱᱩᱜᱼᱟ ᱠᱤᱪᱷᱩ ᱠᱚᱢ ᱠᱟᱱᱟ᱾
ᱠᱷᱟᱯᱨᱟ ᱴᱟᱹᱞᱤ ᱠᱚᱫᱚ ᱠᱚᱢ ᱠᱟᱱᱟ ᱱᱮᱛᱟᱨ ᱫᱚ ᱮᱰᱵᱮᱥᱴᱟᱨ ᱠᱚ ᱰᱷᱮᱨ ᱠᱚ ᱞᱟᱜᱟᱣᱮᱫᱟ ᱟᱫᱚ ᱚᱱᱮ ᱚᱱᱟ ᱞᱟᱹᱜᱤᱫ ᱫᱚ ᱠᱟᱴ ᱫᱚ ᱫᱚᱨᱠᱟᱨᱚᱜᱼᱟ ᱥᱮ᱾
ᱩᱸ ᱦᱮᱸ ᱚᱱᱟ ᱨᱮᱫᱚ ᱠᱚ ᱞᱟᱜᱟᱣ ᱜᱮᱭᱟ ᱪᱷᱟᱢ᱾
ᱚᱱᱟ ᱠᱚ ᱞᱟᱹᱜᱤᱫ ᱫᱚ ᱡᱚᱛᱚ ᱥᱟᱨᱡᱚᱢ ᱠᱟᱴ ᱜᱮ ᱛᱟᱦᱮᱱᱟ᱾
ᱛᱟᱦᱚᱞᱮ ᱥᱚᱵᱽᱡᱤ ᱠᱚᱫᱚ ᱪᱮᱫ ᱠᱚᱯᱮ ᱨᱚᱦᱚᱭᱟ᱾
ᱥᱚᱵᱽᱡᱤ ᱠᱚᱫᱚ ᱟᱞᱮ ᱚᱱᱠᱟ ᱫᱚ ᱡᱚᱛᱚᱜᱮ ᱦᱩᱭᱩᱜᱼᱟ ᱮᱱᱛᱮᱫ ᱢᱟᱱᱮ ᱵᱮᱸᱜᱟᱲ᱾ ᱯᱚᱴᱚᱞ ᱚᱱᱟ ᱞᱟᱹᱣᱠᱤ ᱡᱟᱦᱟᱸ ᱦᱚᱛᱚᱫ ᱠᱚᱵᱚᱱ ᱢᱮᱛᱟᱜ ᱠᱟᱱᱟ ᱡᱟᱦᱟᱸ ᱮᱴᱟᱜ ᱟᱨᱚ ᱠᱟᱨᱞᱟ᱾ ᱯᱷᱟᱞᱞᱟ ᱜᱷᱟᱸᱜᱽᱨᱟ ᱢᱟᱝᱜᱽᱨᱟ ᱪᱮᱫ ᱠᱚ ᱚᱱᱠᱟ ᱧᱩᱛᱩᱢ ᱢᱮᱱᱟᱜᱼᱟ ᱮᱱ ᱵᱚᱨᱵᱚᱴᱤ ᱠᱚ ᱡᱚᱛᱚ ᱜᱮ ᱪᱟᱥ ᱦᱩᱭᱩᱜᱼᱟ ᱢᱮᱱᱼᱼ ᱠᱷᱟᱱ ᱢᱟᱱᱮ ᱡᱩᱫᱤ᱾ ᱠᱚᱢ ᱧᱚᱜ ᱵᱤᱱ ᱪᱟᱥᱼᱟ ᱛᱟᱦᱚᱞᱮ ᱠᱷᱟᱱ ᱫᱚ ᱚᱱᱟ ᱫᱚ ᱥᱟᱺᱜᱤᱧ ᱫᱚ ᱩᱱᱟᱹᱜ ᱵᱟᱭ ᱤᱫᱤ ᱞᱟᱜᱼᱟ ᱡᱩᱫ ᱰᱷᱮᱨ ᱧᱚᱜ ᱵᱤᱱ ᱪᱟᱥᱼᱟ ᱟᱹᱰᱤ ᱡᱟᱹᱥᱛᱤ᱾ ᱠᱤ ᱡᱳᱭᱛᱳ ᱟᱵᱤᱱᱟᱜ ᱯᱚᱸᱫᱽᱨᱚ ᱵᱚᱥᱛᱟ ᱚᱰᱚᱜ ᱚᱱᱟ ᱞᱟᱹᱜᱤᱫ ᱛᱮᱫᱚ ᱠᱤᱪᱷᱩ ᱥᱟᱺᱜᱤᱧ ᱧᱚᱜ ᱤᱫᱤ ᱞᱟᱜᱟᱜᱼᱟ᱾ ᱟᱫᱚ ᱡᱚᱛᱚ ᱜᱟᱹᱰᱤ ᱜᱷᱚᱲᱟ ᱱᱮᱛᱟᱨ ᱜᱟᱹᱰᱤ ᱜᱷᱚᱲᱟ ᱠᱚ ᱢᱮᱱᱟᱜᱼᱟ ᱛᱚ᱾
ᱚ ᱠᱤᱨᱤᱧ ᱟᱠᱷᱨᱤᱧ ᱞᱟᱹᱜᱤᱫ ᱠᱚ ᱪᱟᱥ ᱜᱮᱭᱟ᱾
ᱦᱮᱸ ᱦᱮᱸ ᱠᱤᱨᱤᱧ ᱟᱹᱠᱷᱨᱤᱧ ᱜᱮ ᱪᱟᱥᱚᱜᱼᱟ ᱫᱚ ᱠᱤᱪᱷᱩ ᱥᱟᱺᱜᱤᱧ ᱤᱫᱤ ᱞᱟᱜᱟᱜᱼᱟ᱾
ᱚ ᱠ ᱵᱟᱰᱟᱭ ᱦᱚᱸ ᱧᱟᱢ ᱟᱠᱟᱱᱟ ᱢᱟᱱᱮ ᱚᱠᱟ ᱚᱠᱟ ᱥᱮᱫ ᱫᱚ ᱢᱟᱱᱮ ᱤᱭᱟᱹᱧ ᱪᱟᱥ᱾ ᱯᱟᱥ ᱫᱚ ᱥᱮᱨᱚᱠᱚᱢ ᱵᱟᱝ ᱦᱩᱭᱩᱜᱼᱟ ᱵᱩᱨᱩ ᱫᱤᱥᱚᱢ ᱨᱮᱦᱚᱸ᱾ ᱢᱟᱱᱮ ᱫᱟᱜ ᱡᱟᱞᱟᱮ ᱟᱨ ᱪᱟᱴᱟᱝ ᱡᱟᱞᱟᱮ ᱢᱟᱱᱮ ᱤᱭᱟᱹ᱾ ᱠᱚᱨᱮ ᱜᱮᱠᱚ ᱨᱚᱦᱚᱭ ᱠᱟᱜᱼᱟ ᱚᱲᱟᱜ ᱥᱩᱨ ᱠᱚᱨᱮᱜ ᱩᱛᱩ ᱡᱚᱢ ᱞᱮᱠᱟ ᱠᱤᱨᱤᱧ ᱟᱹᱠᱷᱨᱤᱧ ᱫᱚ ᱵᱟᱝ᱾
ᱦᱮᱸ ᱟᱨ ᱛᱟᱯᱚᱨᱮ ᱟᱞᱮ ᱢᱟᱜ ᱚᱱᱠᱟ ᱵᱤᱨ ᱫᱤᱥᱚᱢ ᱛᱚ ᱫᱟᱜ ᱫᱚ ᱦᱟᱸᱜ ᱵᱟᱞᱮ ᱚᱵᱟᱵᱚᱜᱼᱟ ᱡᱷᱟᱨᱱᱟ ᱠᱷᱚᱱ ᱞᱤᱸᱜᱤ ᱟᱬᱜᱚᱱᱟ᱾ ᱚᱱᱠᱟ ᱵᱟᱨᱚ ᱢᱟᱥ ᱜᱮ᱾ ᱵᱤᱨ ᱨᱮᱫᱚ ᱡᱷᱟᱨᱱᱟ ᱛᱚ ᱡᱷᱟᱨᱱᱟ ᱠᱚᱫᱚ ᱟᱨ ᱫᱟᱜ ᱠᱚᱫᱚ ᱵᱟᱞᱮ ᱚᱵᱷᱟᱵᱚᱜᱼᱟ ᱧᱩ ᱠᱚᱫᱚ ᱚᱱᱮ ᱡᱷᱟᱨᱱᱟ ᱫᱟᱜ ᱜᱮ᱾
ᱱᱚᱜᱼᱚᱭ ᱡᱮᱢᱚᱱ ᱵᱤᱨ ᱨᱮ ᱡᱮᱢᱚᱱ ᱵᱤᱨ ᱠᱷᱤᱡᱩᱨ ᱵᱤᱨ ᱛᱟᱞᱮ ᱢᱮᱱᱟᱜ ᱟᱥᱮ ᱵᱟᱝ ᱚᱱᱛᱮ᱾
ᱦᱮᱸ ᱡᱚᱛᱚᱣᱟᱜ ᱜᱮ ᱢᱮᱱᱟᱜᱼᱟ᱾
ᱟᱨ ᱠᱚᱭᱮᱠ ᱵᱤᱨ ᱠᱚ ᱤᱭᱟᱹ ᱠᱚ ᱢᱟᱛᱠᱚᱢ ᱫᱟᱨᱮ ᱢᱮᱱᱟᱜ ᱟᱥᱮ ᱵᱟᱝ ᱚᱱᱛᱮ᱾
ᱢᱟᱛᱠᱚᱢ ᱢᱟᱛᱠᱚᱢ ᱫᱟᱨᱮ ᱢᱟ ᱟᱹᱰᱤ ᱜᱟᱱ ᱜᱮ ᱢᱮᱱᱟᱜᱼᱟ ᱢᱟᱛᱠᱚᱢ ᱚᱱᱟ ᱚᱱᱟ ᱚᱱᱟ ᱚᱠᱛᱚ ᱫᱚ ᱢᱟᱛᱚᱢ᱾ ᱠᱚᱢ ᱚᱠᱛᱚᱢ ᱚᱠᱛᱚ ᱫᱚ ᱢᱟᱛᱠᱚᱢ ᱛᱮᱞᱮ ᱯᱩᱭᱥᱟᱹᱭᱟ ᱟᱨ ᱚᱱᱟ ᱚᱱᱟ ᱡᱟᱦᱟᱸ ᱵᱚᱱ ᱢᱮᱛᱟᱜ ᱠᱟᱱᱟ ᱠᱩᱸᱭᱰᱤ᱾ ᱦᱮᱸ ᱠᱩᱸᱭᱰᱤ ᱡᱟᱦᱟᱸ ᱡᱟᱹᱟᱞᱮ ᱛᱟᱦᱮᱱ ᱯᱟᱠᱟᱲ ᱵᱚᱱ ᱢᱮᱛᱟᱜ ᱠᱟᱱᱟ ᱯᱟᱠᱟᱲ ᱞᱮ ᱢᱮᱛᱟᱜ ᱟᱞᱮᱥᱮᱫ ᱫᱚ᱾ ᱦᱮᱸ ᱚᱱᱟ ᱠᱚᱦᱚᱸ ᱠᱚ ᱡᱚᱢ ᱜᱮᱭᱟ᱾ ᱦᱮᱸ ᱚᱱᱟ ᱠᱚᱛᱮ ᱦᱚᱸ ᱟᱨ ᱥᱩᱱᱩᱢ ᱦᱚᱸ ᱠᱩᱸᱭᱰᱤ ᱠᱚᱦᱚᱸ ᱠᱚ ᱥᱩᱱᱩᱢ ᱜᱮᱭᱟ᱾ ᱱᱮᱛᱟᱨ ᱨᱮᱱ ᱦᱚᱲ ᱫᱚ ᱚᱱᱟ ᱫᱚ ᱥᱚ ᱠᱚᱣᱟ ᱦᱮᱸ ᱚᱱᱟ ᱠᱩᱸᱭᱰᱤ ᱫᱚ᱾ ᱠᱩᱸᱰᱤ ᱛᱮᱫ ᱫᱚ ᱚᱱᱟ ᱡᱚᱠᱷᱚᱱ ᱦᱟᱸᱜ ᱡᱟᱹᱞᱤ ᱛᱟᱦᱮᱱᱟ ᱥᱮ ᱚᱱᱟ ᱡᱚ ᱜᱚᱫᱚᱜᱼᱟ ᱚᱱᱟ ᱠᱚ ᱦᱚᱭ ᱟᱭᱟ᱾ ᱠᱚ ᱜᱮᱫᱟ ᱟᱨ ᱠᱚ ᱩᱛᱩᱭᱟ ᱚᱱᱟ᱾
ᱦᱩᱸ
ᱦᱮᱸ ᱟᱹᱰᱤ ᱢᱚᱸᱡᱽ ᱵᱩᱡᱷᱟᱹᱜᱼᱟ ᱦᱳᱭᱛᱚ᱾ ᱱᱮᱛᱟᱨ ᱨᱮᱱ ᱡᱩᱫᱤ ᱡᱟᱦᱟᱸᱭ ᱚᱱᱠᱟ ᱠᱚ ᱡᱚᱢ ᱠᱷᱟᱭ ᱫᱚ ᱤᱧᱦᱚᱸ ᱵᱮᱥᱤ ᱫᱤᱱ ᱨᱮᱱ ᱫᱚ ᱦᱚᱲ ᱫᱚ ᱵᱟᱝ ᱠᱟᱹᱱᱟᱹᱧ ᱱᱮᱛᱟᱨ ᱨᱮᱱ, ᱠᱟᱱ ᱜᱤᱭᱟᱹᱟᱹᱧ ᱤᱭᱩᱝ ᱡᱮᱱᱟᱨᱮᱥᱚᱱ ᱨᱮᱱ ᱦᱚᱲ ᱠᱟᱱ ᱜᱭᱤᱭᱟᱹᱧ ᱟᱫᱚ, ᱡᱚᱢᱛᱮ ᱫᱚᱦᱚᱭ, ᱛᱚ ᱯᱚᱨᱚᱛᱷᱚᱢ ᱯᱨᱚᱨᱚᱛᱷᱚᱢ ᱫᱚ ᱚᱱᱟ ᱵᱩᱠᱩᱲ ᱜᱮᱵᱤᱱ ᱟᱹᱭᱠᱟᱹᱣᱟ ᱥᱮ ᱵᱟᱝ ᱩᱫᱩᱜᱼᱟ ᱱᱟᱹᱰᱨᱤ ᱨᱮ,
ᱟᱫᱚ ᱯᱟᱹᱨᱠᱟᱹᱣ ᱞᱮᱠᱷᱟᱱ ᱫᱚ ᱡᱚᱢᱚᱜ,
ᱦᱮᱸ ᱯᱟᱹᱨᱠᱟᱹᱣ ᱞᱮᱠᱷᱟ ᱫᱚ ᱡᱚᱢᱚᱜᱼᱟ᱾ ᱟᱨ ᱱᱮᱛᱟᱨᱟᱜ ᱥᱩᱱᱩᱢ ᱥᱟᱥᱟᱝ ᱢᱚᱥᱚᱞᱟ ᱡᱚᱢ ᱛᱮᱫᱚ ᱦᱳᱭᱛᱳ ᱚᱱᱟ ᱵᱮᱥ, ᱴᱷᱤᱠ ᱴᱷᱟᱠ ᱦᱚᱲᱢᱚ ᱠᱚᱦᱚᱸ ᱵᱮᱥᱤ ᱫᱤᱱ ᱵᱟᱵᱚᱱ ᱵᱟᱧᱪᱟᱜ ᱠᱟᱱᱟ ᱚᱱᱟ ᱠᱚ ᱡᱚᱢ ᱦᱚᱸ ᱴᱷᱤᱠ ᱜᱮᱭᱟ᱾
ᱛᱟᱦᱚᱞᱮ ᱚᱱᱟ ᱠᱩᱩᱭᱰᱤ ᱥᱩᱱᱩᱢ ᱫᱚ ᱡᱟᱦᱟᱸ ᱠᱚ ᱢᱟᱱᱮ ᱡᱟᱝ ᱛᱮᱠᱚ ᱥᱩᱱᱩᱢᱟ, ᱟᱫᱚ ᱚᱱᱟᱫᱚ ᱪᱮᱫ ᱠᱟᱹᱢᱤ ᱨᱮ ᱞᱟᱜᱟᱜᱼᱟ ᱩᱛᱩ ᱩᱥᱩ ᱩᱛᱩ ᱠᱚᱨᱮ ᱥᱮ ᱚᱱᱟ ᱫᱚ,
ᱟᱫᱚ ᱱᱮᱛᱟᱨ ᱫᱚ ᱩᱛᱩᱭᱮᱫ ᱛᱟᱦᱮᱱᱟᱠᱚ ᱯᱟᱹᱦᱤᱞ ᱰᱷᱮᱨ ᱥᱮᱫᱟᱭ ᱧᱚᱜ ᱨᱮᱱ ᱦᱟᱯ, ᱯᱲᱟᱢ ᱠᱚᱫᱚ ᱟᱫᱚ ᱱᱮᱛᱟᱨ ᱫᱚ ᱚᱱᱟ ᱠᱚᱫᱚ ᱫᱟᱫᱚ ᱛᱩᱲ ᱥᱩᱱᱩᱢ ᱜᱮ ᱰᱷᱮᱨ ᱠᱚ ᱩᱛᱩᱭᱮᱫᱟ᱾ ᱦᱩᱸ
ᱱᱮᱛᱟᱨ ᱫᱚ ᱵᱟᱹᱱᱩᱜ ᱟᱹᱱᱤᱜ ᱦᱮᱸ, ᱞᱟᱦᱟ ᱛᱮᱢᱟ ᱛᱟᱦᱮᱸ ᱠᱟᱱᱟ ᱱᱮᱛᱟᱨ ᱫᱚ ᱢᱟᱱᱮ ᱟᱨ ᱵᱟᱝᱠᱚ ᱩᱛᱩᱭᱮᱫ ᱠᱷᱟᱱ ᱟᱫᱚ, ᱚᱠᱚᱭ ᱫᱚ ᱩᱱᱟᱹᱜ ᱤᱭᱟᱹᱭᱟᱭ᱾
ᱦᱮᱸ ᱦᱮᱸ ᱦᱮᱸ᱾ ᱚᱱᱟ ᱠᱚ ᱚᱡᱚᱜ ᱫᱚ ᱴᱷᱤᱠ ᱦᱚᱲᱢᱚ ᱠᱚᱦᱚᱸ ᱵᱮᱥ ᱛᱟᱦᱮᱱᱟ ᱟᱫᱚ ᱱᱮᱛᱟᱨ ᱫᱚ ᱵᱟᱝᱠᱚ ᱩᱛᱩᱭᱮᱫᱟ ᱩᱱᱟᱹᱜ ᱫᱚ᱾
ᱦᱩᱸ,
ᱦᱮᱸ ᱚᱡᱚᱜ ᱦᱚᱸ ᱵᱟᱠᱚ ᱚᱡᱚᱜ ᱮᱫᱟ ᱦᱮᱸ ᱦᱮᱸ ᱦᱮᱸ ᱚᱡᱚᱜ ᱦᱚᱸ ᱵᱟᱠᱚ ᱚᱡᱚᱜ ᱮᱫᱟ᱾
ᱥᱩᱱᱩᱢ ᱞᱟᱹᱜᱤᱫ ᱫᱚ ᱤᱭᱟᱹ ᱛᱩᱲᱤ ᱛᱤᱞᱢᱤᱧ ᱠᱚ ᱚᱱᱟ ᱠᱷᱚᱥᱞᱟ ᱠᱚᱯᱮ ᱮᱨ ᱜᱮᱭᱟ?
ᱦᱮᱸ ᱦᱮᱸ ᱚᱱᱟ ᱛᱤᱞᱢᱤᱧ ᱠᱚᱫᱚ ᱱᱚᱛᱮ ᱫᱚ ᱩᱱᱟᱹᱜ ᱵᱟᱝ ᱦᱩᱭᱩᱜᱼᱟ ᱠᱷᱚᱥᱞᱟ ᱦᱩᱭᱩᱜᱼᱟ᱾ ᱚᱱᱠᱟ ᱟᱨ ᱛᱩᱲᱤ ᱠᱚ, ᱦᱩᱸ,
ᱟᱨ ᱛᱩᱨᱤ ᱢᱟ ᱵᱟᱨ ᱨᱚᱠᱚᱢᱟᱜ ᱦᱮᱱᱟᱜᱼᱟ ᱟᱠᱟ ᱨᱮᱪᱚ ᱢᱟᱱᱮ ᱚᱱᱠᱟ ᱜᱚᱞ ᱜᱟᱞᱢᱟᱨᱟᱣ ᱛᱮᱜᱮᱧ ᱟᱸᱡᱚᱢ ᱟᱠᱟᱫᱟ ᱡᱮ, ᱯᱮ ᱨᱚᱠᱚᱢᱟᱜ ᱦᱮᱱᱟᱼᱟ ᱡᱮᱢᱚᱱ, ᱯᱳᱨ ᱛᱩᱨᱤ ᱥᱮ ᱦᱮᱸᱫᱮ ᱛᱩᱨᱤ ᱟᱨᱚ ᱞᱟᱹᱭᱟᱧ ᱞᱟᱹᱭᱮᱫ ᱛᱟᱦᱮᱸᱫ ᱠᱚ ᱥᱮ ᱪᱮᱫ, ᱟᱨᱟᱜ ᱛᱩᱨᱤ ᱦᱚᱸ ᱢᱮᱱᱟᱜᱼᱟ ᱟᱫᱚ ᱚᱱᱛᱮ ᱫᱚ ᱢᱤᱫ ᱨᱚᱠᱚᱢᱟᱜ ᱜᱮ ᱥᱮ ᱵᱟᱨ ᱨᱚᱠᱚᱢ?
ᱦᱮ ᱯᱩᱲ ᱦᱮᱸᱫᱮ ᱟᱨᱟᱜ ᱟᱞᱮ ᱫᱚ ᱡᱟᱦᱟᱸ ᱦᱮᱸᱫᱮ ᱟᱨ ᱟᱨᱟᱜ ᱫᱚ ᱚᱱᱟ ᱫᱚ, ᱟᱨᱟᱜ ᱜᱮᱞᱮ ᱢᱮᱛᱟᱜᱼᱟ ᱦᱮᱸᱫᱮ ᱜᱮᱞᱮ ᱢᱮᱛᱟᱜᱼᱟ ᱚᱱᱟ ᱱᱚᱝᱠᱟ ᱟᱨ᱾
ᱟᱨᱟᱜᱟᱜ ᱜᱮᱞᱮ ᱢᱮᱛᱟᱜᱼᱟ ᱦᱮᱸᱫᱮ ᱫᱚ ᱵᱟᱞᱮ ᱢᱮᱛᱟᱜᱼᱟ ᱢᱮᱱᱟᱜ ᱨᱮᱦᱚᱸ᱾
ᱟᱨᱟᱜᱟᱜ ᱫᱚ ᱚᱱᱟ ᱫᱚ ᱪᱮᱜᱠᱟ?
ᱮᱠᱫᱚᱢ ᱟᱨᱟᱜ ᱫᱚ ᱵᱟᱝ ᱧᱮᱞᱚᱜᱼᱟ ᱦᱳᱭᱛᱳ ᱟᱫᱚ ᱚᱱᱠᱟ ᱱᱟᱥᱮ ᱱᱟᱥᱮ ᱚᱱᱠᱟ᱾ ᱧᱮᱞᱚᱜᱼᱟ,
ᱦᱮᱸ ᱟᱫᱚ ᱯᱩᱨ ᱯᱩᱨ ᱯᱩᱨ ᱛᱩᱨᱤ ᱫᱚ,